ᱦᱮᱞᱳ
ᱦᱮᱞᱳ
ᱦᱳᱭ ᱜᱚᱝᱠᱮ ᱡᱚᱦᱟᱨ ᱜᱮ
ᱡᱚᱦᱟᱨ ᱜᱮ ᱜᱚᱝᱠᱮ
ᱫᱟᱹᱭ ᱡᱚᱢ ᱦᱚᱸ ᱟᱸᱡᱚᱢᱚᱜ ᱠᱟᱱᱟ ᱫᱟᱹᱭ ᱵᱮᱱ ᱡᱚᱢ ᱵᱟᱲᱟ ᱠᱮᱫᱟ?
ᱦᱳᱭ ᱡᱚᱢ ᱦᱩᱭ ᱠᱟᱱᱟ ᱠᱤᱫᱩᱵ ᱦᱩᱭ ᱠᱟᱛᱮᱫ ᱜᱮ ᱦᱚᱸᱜᱼᱚᱭ ᱱᱤᱛᱚᱜ ᱫᱚ ᱦᱟᱸᱜ ᱫᱩᱲᱩᱵ ᱵᱟᱲᱟ ᱦᱩᱭ ᱠᱟᱱᱟ
ᱟᱪᱪᱷᱟ ᱚᱲᱟᱜ ᱠᱚᱨᱮ ᱫᱚ ᱚᱠᱟ ᱞᱮᱠᱟ?
ᱦᱮᱸ ᱡᱚᱛᱚᱜ ᱜᱮ ᱱᱤᱛᱚᱜ ᱫᱚ ᱱᱟᱯᱟᱭ ᱜᱮ
ᱟᱪᱪᱷᱟ ᱦᱮᱸ
ᱟᱵᱮᱱ ᱵᱮᱱ ᱠᱤᱫᱩᱵ ᱮᱱᱟ ᱥᱮ ᱵᱟᱝ?
ᱜᱚᱝᱠᱮ ᱠᱟᱹᱡ ᱵᱟᱹᱞᱤᱧ ᱵᱩᱡᱷᱟᱹᱣ ᱫᱟᱲᱮᱭᱟᱜ ᱵᱟᱹᱞᱤᱧ ᱵᱩᱡ ᱫᱟᱲᱮᱭᱟᱜ ᱠᱟᱹᱡ ᱪᱩᱞᱩᱝ ᱦᱚᱸ ᱟᱹᱞᱤᱧ ᱡᱚᱢ ᱠᱮᱫᱟᱞᱤᱧ ᱟᱞᱮ ᱥᱮᱱ ᱫᱚ ᱜᱚᱝᱠᱮ ᱱᱚᱝᱠᱟᱱ ᱫᱷᱚᱱᱟᱜ ᱵᱟᱠᱚ ᱨᱚᱲᱟ ᱪᱮ
ᱟᱪᱪᱷᱟ ᱟᱪᱪᱷᱟ
ᱟᱫᱚ ᱚᱱᱟᱛᱮ ᱦᱟᱜ ᱟᱹᱞᱤᱧ ᱦᱚᱸ ᱠᱟᱹᱡ ᱞᱤᱧ ᱵᱟᱹᱞᱤᱧ ᱵᱩᱡᱽ ᱫᱟᱲᱮᱭᱟᱜᱼᱟ ᱠᱟᱛᱷᱟ ᱴᱟᱜ
ᱦᱳᱭ ᱦᱳᱭ ᱟᱫᱚ ᱟᱵᱚ ᱫᱚ ᱦᱟᱸᱜ ᱚᱱᱮ ᱴᱚᱴᱷᱟ ᱛᱚ ᱵᱷᱮᱜᱟᱨ ᱵᱷᱮᱜᱟᱨ ᱴᱚᱴᱷᱟ ᱨᱮ ᱚᱠᱟ ᱥᱮᱱ ᱚᱠᱟ ᱞᱮᱠᱟ ᱵᱚᱱ ᱨᱚᱲᱟ ᱦᱟᱜ ᱟᱨ ᱫᱤᱭᱮ ᱚᱲᱟᱜ ᱠᱚᱨᱮ ᱛᱚ ᱱᱟᱯᱟᱭ ᱜᱮᱛᱚ ᱡᱚᱛᱚ?
ᱦᱳᱭ ᱚᱲᱟᱜ ᱠᱚᱨᱮ ᱫᱚ ᱱᱟᱯᱟᱭ ᱵᱟᱲᱟ ᱜᱮ ᱡᱚᱛᱚ ᱠᱚᱜᱮ ᱪᱟᱸᱫᱳ ᱵᱚᱸᱜᱟ ᱛᱷᱩᱢ ᱛᱮ᱾
ᱦᱳᱭᱛᱚ ᱪᱟᱸᱫᱚ ᱵᱚᱸᱜᱟ ᱛᱷᱩᱢᱛᱮ ᱱᱟᱯᱟᱭ ᱫᱚᱦᱚ ᱠᱷᱟᱱ ᱜᱮ ᱱᱟᱯᱟᱭ,
ᱟᱨ ᱛᱟᱦᱚᱞᱮ ᱜᱚᱝᱠᱮ ᱟᱯᱮ ᱥᱮᱱ ᱫᱟᱜ ᱡᱟᱹᱲᱤ ᱠᱚᱫᱚ ᱪᱮᱫ ᱞᱮᱠᱟ?
ᱜᱚᱝᱠᱮ ᱫᱟᱜ ᱡᱟᱹᱲᱤ ᱠᱚᱫᱚ ᱱᱟᱦᱟᱜ ᱪᱮᱫ ᱞᱮᱠᱟᱧ ᱞᱟᱹᱭᱟᱵᱤᱱᱟᱻ ᱦᱩᱞ ᱢᱟᱦᱟ ᱫᱚᱥᱟᱨ ᱠᱷᱚᱱ ᱫᱚ ᱱᱟᱜ ᱟᱹᱰᱤ ᱡᱚᱵᱚᱨ ᱜᱮ ᱱᱟᱦᱟᱜ ᱡᱟᱹᱲᱤᱭᱜᱼᱟ ᱛᱚ ᱛᱮᱦᱮᱧ ᱫᱚ ᱱᱟᱦᱟᱜ ᱚᱱᱠᱟ ᱫᱚ ᱵᱟᱭ ᱡᱟᱹᱲᱤᱭᱠᱟᱜᱼᱟ᱾
ᱚ ᱟᱪᱪᱷᱟ ᱦᱳᱭ ᱦᱳᱭ ᱟᱞᱮ ᱥᱮᱱ ᱦᱚᱸ ᱚᱱᱠᱟᱜ ᱜᱮ ᱜᱚᱝᱠᱮ᱾ ᱵᱟᱨᱯᱮ ᱢᱟᱦᱟ ᱚᱱᱠᱟ ᱫᱟᱜ ᱡᱟᱹᱲᱤ ᱠᱮᱫᱟᱭ ᱟᱫᱚ ᱛᱮᱦᱤᱧ ᱦᱟᱜ ᱵᱟᱝ ᱦᱩᱭᱩ ᱟᱠᱟᱱᱟ ᱚᱱᱠᱟ ᱫᱚ᱾
ᱟᱪᱪᱷᱟ, ᱟᱫᱚ ᱟᱫᱚ ᱵᱟᱹᱭ ᱵᱟᱹᱭᱛᱮ ᱱᱟᱦᱜ ᱦᱩᱭᱩᱜᱼᱟ ᱫᱟᱜ ᱡᱟᱹᱲᱤ ᱠᱚ ᱦᱟᱸᱜ᱾
ᱦᱳᱭ ᱦᱳᱭ ᱚᱱᱟ ᱜᱮᱛᱚ ᱦᱟᱸᱜ ᱪᱟᱸᱫᱚ ᱵᱚᱸᱜᱟ ᱴᱷᱮᱱ ᱫᱚ ᱟᱥ᱾
ᱦᱳᱭ ᱢᱤᱫ ᱡᱚᱠᱷᱟ ᱨᱮᱫᱚ ᱱᱟᱦᱜ ᱚᱱᱠᱟ ᱫᱚ ᱱᱟᱸᱜ ᱵᱟᱭ ᱤᱭᱟᱹᱭᱟ ᱩᱱᱤ ᱦᱚᱸ ᱠᱟᱹᱡ ᱪᱩᱞᱩᱝ ᱟᱡ ᱦᱚᱭ ᱧᱮᱞᱮᱫ ᱜᱮᱭᱟ ᱱᱟᱜ ᱟᱵᱚᱣᱟᱜ ᱠᱟᱹᱢᱤ ᱦᱚᱨᱟ ᱠᱚᱦᱚᱸ᱾
ᱦᱳᱭ ᱦᱳᱭ᱾
ᱟᱫᱚ ᱡᱟᱦᱟᱸ ᱞᱮᱠᱟ ᱱᱤᱛᱚᱜ ᱫᱚ ᱱᱟᱦᱜ ᱠᱤᱪᱷᱩ ᱦᱚᱲ ᱠᱚᱫᱚ ᱦᱟᱸᱜ ᱠᱟᱹᱢᱤ ᱠᱚᱫᱚ ᱦᱟᱸᱜ ᱠᱚ ᱮᱛᱚᱦᱚᱵ ᱠᱮᱜᱼᱟ᱾
ᱦᱳᱭ᱾
ᱟᱨ ᱟᱞᱮ ᱥᱮᱱ ᱫᱚ ᱱᱟᱜ ᱠᱚ ᱮᱛᱚᱦᱚᱵ ᱵᱟᱲᱟ ᱠᱮᱜᱼᱟ, ᱟᱯᱮ ᱥᱮᱱ ᱱᱟᱦᱜ ᱚᱠᱟᱮ ᱞᱮᱠᱟ ᱜᱚᱝᱠᱮ?
ᱵᱝᱟ ᱜᱚᱝᱠᱮ ᱟᱞᱮ ᱥᱮᱱ ᱫᱚ ᱦᱟᱸᱜ ᱚᱱᱠᱟ ᱞᱮᱠᱟ ᱫᱚ ᱟᱹᱨᱤ ᱠᱚ ᱮᱛᱚᱦᱚᱵᱟ᱾ ᱵᱟᱹᱫᱽ ᱵᱟᱹᱭᱦᱟᱹᱲ ᱠᱚᱨᱮ ᱦᱟᱸᱜ ᱫᱟᱜ ᱫᱚ ᱛᱚᱵᱟᱣ ᱟᱠᱟᱱᱟ᱾
ᱦᱳᱭ᱾
ᱢᱮᱱᱠᱷᱟᱱ ᱫᱚ ᱡᱟᱦᱟᱸ ᱤᱛᱟᱹ ᱜᱤᱰᱤ ᱦᱩᱭᱞᱮᱱ
ᱦᱮᱸ᱾
ᱚᱱᱟ ᱤᱛᱟᱹ ᱫᱚ ᱦᱟᱸᱜ ᱫᱚᱢᱮ ᱦᱩᱰᱤᱧ ᱜᱮᱭᱟ᱾ ᱠᱟᱹᱴᱤᱡ ᱛᱟᱭᱚᱢ ᱧᱚᱜ ᱤᱛᱟᱹ ᱜᱤᱰᱤ ᱦᱩᱭ ᱠᱟᱱᱟ ᱛᱚ᱾
ᱟᱪᱪᱷᱟ᱾
ᱞᱟᱦᱟ ᱧᱚᱜ ᱛᱮᱫᱚ ᱚᱱᱠᱟ ᱥᱮᱨᱢᱟ ᱡᱟᱹᱲᱤ ᱵᱟᱝ ᱦᱩᱭ ᱟᱠᱟᱱᱟ᱾
ᱟᱪᱪᱷᱟ ᱟᱪᱪᱷᱟ᱾
ᱛᱟᱦᱚᱞᱮ ᱛᱟᱭᱚᱢ ᱛᱮ ᱜᱟᱹᱰᱤ ᱦᱩᱭ ᱟᱠᱟᱱ ᱛᱟᱦᱮᱸ ᱟᱫᱚ ᱦᱟᱸᱜ ᱪᱟᱥ ᱠᱟᱹᱢᱤ ᱠᱚᱫᱚ ᱟᱣᱨᱤ ᱦᱟᱸᱜ ᱞᱟᱦᱟᱜᱼᱟ, ᱱᱤᱛᱚᱜ ᱦᱚᱸ ᱵᱟᱝ ᱮᱛᱚᱦᱚᱵ ᱦᱩᱭ ᱟᱠᱟᱱᱟ᱾
ᱟᱪᱪᱷᱟ ᱟᱪᱪᱷᱟ
ᱟᱫᱚ ᱜᱚᱢᱠᱮ ᱟᱫᱚ ᱵᱟᱹᱭ ᱵᱟᱹᱭᱛᱮ ᱟᱵᱚ ᱦᱚᱸᱵᱚᱱ ᱠᱟᱴ ᱠᱚᱢ ᱞᱮᱠᱟ ᱵᱚᱱ ᱨᱟᱵᱟᱨᱩᱵᱩ ᱵᱚᱱ ᱪᱷᱴᱟᱹᱣ ᱞᱮᱱᱟ ᱟᱵᱚ ᱦᱚᱸ ᱡᱚᱢᱟᱜ ᱵᱚᱱ ᱧᱟᱢᱟ᱾
ᱦᱳᱭ ᱜᱚᱢᱠᱮ ᱚᱱᱟᱛᱚ ᱠᱟᱱ ᱜᱮᱭᱟ ᱟᱫᱚ ᱮᱸ ᱜᱚᱢᱠᱮ ᱱᱚᱝᱠᱟ ᱦᱚᱸ ᱡᱩᱫᱤ ᱦᱩᱭᱩᱜ ᱠᱷᱟᱱ ᱫᱚ ᱦᱟᱸᱜ ᱛᱟᱭᱚᱢ ᱫᱟᱨᱟᱢ ᱛᱮ ᱦᱟᱸ ᱡᱤ ᱪᱟᱸᱫᱳ ᱵᱚᱸᱜᱟ ᱵᱟᱭ ᱠᱚᱚᱜ ᱠᱟᱱᱟ ᱡᱟᱹᱲᱤ ᱠᱚ ᱵᱟᱝ ᱦᱩᱭ ᱞᱮᱱᱟ᱾
ᱟᱫᱚ ᱜᱚᱝᱠᱮ ᱟᱫᱚ ᱪᱮᱫ ᱞᱮᱠᱟᱧ ᱞᱟᱹᱭᱟᱵᱤᱱᱟ ᱢᱤᱫᱴᱤᱡ ᱵᱤᱥᱚᱭ ᱦᱩᱭᱩᱜ ᱠᱟᱱᱟ ᱡᱮ ᱱᱟᱦᱱᱟᱜ ᱡᱟᱦᱟᱱᱟᱜ ᱪᱟᱸᱫᱳ ᱵᱚᱸᱜᱟ ᱩᱱᱤ ᱫᱚ ᱱᱟᱦᱜ ᱡᱷᱚᱛᱚ ᱦᱚᱲᱟᱜ ᱫᱩᱠ ᱥᱩᱠ ᱫᱚ ᱦᱟᱸᱜ ᱧᱮᱞ ᱫᱚ ᱦᱟᱜ ᱧᱮᱞᱮᱫ ᱜᱮᱭᱟ᱾ ᱡᱟᱦᱟᱱᱟᱜ ᱚᱱᱠᱟ ᱩᱛᱟᱹᱨ ᱫᱚ ᱱᱟᱸᱜ ᱵᱟᱭ ᱤᱭᱟᱹ ᱵᱚᱱ ᱞᱮᱠᱟ ᱦᱟᱸᱜ ᱵᱩᱡᱷᱟᱹᱜ ᱠᱟᱱᱟ, ᱡᱮᱦᱮᱛᱩ ᱱᱚᱣᱟ ᱫᱷᱩᱲᱤ ᱫᱷᱟᱹᱨᱛᱤ ᱛᱤ ᱥᱤᱨᱡᱟᱹᱣ ᱠᱟᱜᱼᱟ᱾
ᱦᱳ ᱚᱱᱟ ᱢᱟ ᱠᱟᱱᱜᱮ ᱜᱚᱢᱠᱮ᱾ ᱟᱫᱚ ᱛᱟᱦᱚᱞᱮ ᱜᱚᱢᱠᱮ ᱮᱸ ᱟᱯᱮᱥᱮᱱ ᱫᱚ ᱚᱱᱠᱟ ᱪᱮᱫ ᱞᱮᱠᱟ ᱪᱟᱥ ᱠᱚᱫᱚ ᱥᱮᱨᱢᱟᱨ ᱨᱮ ᱛᱤᱱᱟᱹᱜ ᱵᱟᱨ ᱦᱩᱭᱩᱜ ᱜᱮᱭᱟ?
ᱪᱟᱥ ᱠᱚᱫᱚ ᱜᱚᱢᱠᱮᱧ ᱞᱟᱹᱭ ᱞᱮᱠᱟᱛᱮ ᱱᱚᱜᱼᱚᱭ ᱟᱥᱟᱲ ᱵᱚᱸᱜᱟ ᱜᱮ ᱱᱟᱦᱜ ᱪᱟᱥ ᱠᱚᱫᱚ ᱦᱩᱭᱩᱜᱼᱟ᱾
ᱚ ᱟᱪᱪᱷᱟ ᱟᱨ ᱱᱚᱣᱟ ᱫᱷᱚᱨᱚᱱ ᱥᱚᱢᱚᱭ ᱡᱟᱦᱟᱸ ᱥᱤᱛᱩᱝ ᱨᱮ ᱵᱚᱨᱚ ᱦᱩᱲᱩ ᱵᱚᱱ ᱞᱟᱹᱭᱟ ᱚᱱᱟ ᱠᱚᱫᱚ ᱵᱟᱢᱯᱮ ᱨᱚᱦᱚᱭ ᱜᱮᱭᱟ?
ᱟᱫᱚ ᱜᱚᱝᱠᱮ ᱥᱤᱛᱩᱝ ᱨᱮᱢᱟ ᱱᱚᱜᱼᱚ ᱱᱚᱝᱠᱟ ᱟᱞᱮ ᱥᱮᱱ ᱢᱟ ᱟᱹᱰᱤ ᱞᱮᱠᱟᱱ ᱵᱤᱨ ᱡᱟᱱᱣᱟᱨ ᱠᱚᱠᱚ ᱦᱤᱡᱩᱜ ᱠᱟᱱᱟ ᱚᱱᱟ ᱠᱷᱟᱹᱛᱤᱨ ᱜᱮ ᱵᱟᱞᱮ ᱪᱟᱥ ᱵᱟᱲᱟᱭᱮᱫᱟ
ᱟᱪᱪᱷᱟ ᱛᱟᱦᱚᱞᱮ ᱟᱯᱮᱥᱮᱱ ᱫᱚ ᱵᱩᱨᱩ ᱠᱚᱫᱚ ᱢᱮᱱᱟᱜ ᱠᱟᱫ ᱜᱮᱭᱟ ᱥᱮ ᱵᱟᱝ ᱜᱚᱝᱠᱮ?
ᱜᱚᱝᱠᱮ ᱟᱞᱮ ᱥᱮᱱ ᱫᱚ ᱵᱩᱨᱩ ᱠᱚᱫᱚ ᱵᱟᱹᱱᱩᱜᱼᱟ, ᱵᱤᱨ ᱜᱟᱡᱟᱲ ᱜᱮ ᱡᱟᱹᱥᱛᱤ ᱦᱮᱱᱟᱜᱼᱟ
ᱟᱪᱪᱷᱟ ᱦᱳᱭ ᱦᱳᱭ, ᱜᱚᱝᱠᱮ ᱟᱞᱮ ᱦᱚᱸ ᱚᱱᱠᱟ ᱜᱮ ᱥᱮᱨᱢᱟᱨᱮ ᱪᱟᱥ ᱠᱟᱹᱢᱤ ᱫᱚ ᱢᱤᱫ ᱫᱷᱟᱣ ᱜᱮ ᱟᱫᱚ ᱥᱮᱭ ᱥᱮᱨᱢᱟ ᱡᱟᱹᱲᱤ ᱟᱸᱥ ᱛᱮᱛᱚ
ᱟᱪᱪᱷᱟ ᱟᱪᱪᱷᱟ
ᱚᱱᱠᱟ ᱞᱮᱠᱟ ᱮᱸ ᱱᱟᱹᱭ ᱠᱚᱦᱚᱸ ᱵᱟᱹᱱᱩᱜ ᱠᱟᱫ ᱛᱟᱞᱮᱭᱟ᱾
ᱟᱪᱪᱷᱟ
ᱟᱫᱚ ᱱᱚᱝᱠᱟ ᱦᱩᱲᱩ ᱫᱚ ᱱᱤᱛᱳᱜ ᱜᱮ ᱢᱤᱫ ᱫᱷᱟᱣ ᱦᱩᱭᱩᱜᱼᱟ ᱚᱱᱟ ᱵᱚᱨᱥᱟ ᱥᱤᱡᱤᱱ ᱨᱮ᱾ ᱟᱨ ᱮᱢᱱᱤ ᱟᱲᱟᱜ ᱥᱟᱠᱟᱢ ᱠᱚ ᱨᱚᱦᱚᱭ ᱵᱟᱲᱟ ᱦᱩᱭᱩᱜ ᱜᱮᱭᱟ, ᱥᱚᱵᱡᱤ ᱠᱚ ᱛᱟᱞᱦᱮ ᱜᱚᱝᱠᱮ ᱮᱸ ᱵᱤᱨ ᱠᱚᱨᱮ ᱢᱟ ᱱᱤᱛᱚᱜ ᱢᱟ ᱦᱚᱜ ᱚᱭ ᱫᱟᱜ ᱡᱟᱹᱲᱤ ᱵᱟᱲᱟᱣ ᱠᱟᱜ ᱟᱭ ᱛᱟᱦᱞᱮ ᱯᱩᱴ ᱠᱚ ᱩᱫ ᱠᱚ ᱚᱢᱚᱱᱚᱜ ᱠᱟᱱᱟ ᱥᱮ ᱵᱟᱝ?
ᱯᱩᱴᱠᱟᱹ ᱠᱚᱫᱚ ᱜᱚᱝᱠᱮ ᱪᱮᱫ ᱞᱮᱠᱟ ᱱᱟᱜ ᱤᱧ ᱞᱟᱹᱭᱟᱵᱤᱱᱟ ᱛᱚ ᱚᱱᱠᱟ ᱫᱚ ᱱᱟᱜ ᱟᱣᱨᱤᱱᱟᱜ ᱠᱚ ᱩᱰᱩᱠᱚᱜᱼᱟ, ᱱᱟᱜ ᱠᱟᱹᱡ ᱠᱷᱟᱹᱞᱤ ᱱᱟᱜ ᱠᱚ ᱵᱷᱩᱥᱟᱹᱲᱚᱜ ᱠᱟᱱ ᱜᱮᱭᱟ ᱦᱟᱸᱜ᱾
ᱟᱪᱪᱷᱟ ᱟᱪᱪᱷᱟ, ᱛᱟᱦᱚᱞᱮ ᱢᱤᱫ ᱫᱤᱱ ᱦᱚᱵᱮᱱ ᱟᱹᱜᱩ ᱞᱮᱫ ᱠᱚᱣᱟ ᱥᱮ ᱵᱟᱝ?
ᱟᱸ ᱚᱱᱠᱟ ᱫᱚ ᱱᱟᱜ ᱜᱚᱢᱠᱮ ᱵᱟᱹᱞᱤᱧ ᱪᱟᱞᱟᱣ ᱜᱚᱫ ᱠᱟᱱᱟ ᱵᱤᱨ ᱨᱮ ᱠᱚᱫᱚ ᱱᱟᱜ ᱚᱱᱠᱟ ᱫᱚ ᱠᱷᱩᱵ ᱫᱚ ᱵᱟᱹᱞᱤᱧ ᱟᱹᱜᱩ ᱠᱟᱫ ᱠᱚᱣᱟ ᱱᱟᱜ ᱚᱱᱠᱟ ᱫᱚ, ᱟᱫᱚ ᱠᱚᱲᱟ ᱦᱚᱯᱚᱱ ᱫᱚ ᱱᱟᱜ ᱚᱱᱠᱟ ᱫᱚ ᱱᱟᱜ ᱵᱤᱨ ᱠᱚᱫᱚ ᱦᱟᱸᱜ ᱵᱟᱵᱚᱱ ᱪᱟᱞᱟᱜ ᱜᱮᱭᱟ ᱡᱟᱹᱥᱛᱤ ᱠᱟᱭᱛᱮ ᱠᱩᱲᱤ ᱦᱚᱯᱚᱱ ᱜᱮ ᱡᱟᱹᱥᱛᱤ ᱠᱚ ᱪᱟᱞᱟᱜᱼᱟ ᱟᱫᱚ
ᱦᱳᱭ ᱮᱸ ᱥᱟᱠᱟᱢ ᱥᱟᱦᱟᱱ ᱥᱟᱠᱟᱢ ᱠᱚ ᱦᱮᱡ ᱠᱚ ᱩᱱᱠᱩ ᱜᱮ ᱦᱟᱸᱜ ᱡᱟᱹᱥᱛᱤ ᱠᱚ ᱪᱟᱞᱟᱜᱼᱟ, ᱛᱚ
ᱦᱳᱭ ᱟᱫᱚ ᱠᱚᱲᱟ ᱦᱚᱯᱚᱱ ᱠᱚᱫᱚ ᱠᱷᱩᱵ ᱠᱚᱢ ᱜᱮᱵᱚᱱ ᱪᱟᱞᱟᱣ ᱵᱟᱲᱟᱜᱼᱟ, ᱟᱫᱚ ᱡᱟᱦᱱᱟᱜ ᱫᱚᱨ ᱟᱨ ᱱᱤᱭᱟᱹ ᱜᱮᱵᱚᱱ ᱪᱟᱞᱟᱜᱼᱟ ᱫᱟᱨᱮ ᱠᱚ ᱡᱟᱦᱟᱸᱱᱟᱜ ᱠᱚᱨᱮ ᱟᱵᱚ ᱚᱲᱟᱜ ᱠᱚᱨᱮ ᱵᱚᱱ ᱵᱮᱱᱟᱣᱟ ᱩᱱ ᱡᱚᱠᱷᱚᱱ ᱠᱚ ᱡᱟᱹᱥᱛᱤ ᱵᱚᱱ ᱪᱟᱞᱟᱜᱼᱟ ᱟᱨ ᱵᱟᱝᱠᱷᱟᱱ ᱚᱱᱠᱟ ᱫᱚ ᱠᱷᱩᱵ ᱠᱚᱢ ᱜᱮᱵᱚᱱ ᱪᱟᱞᱟᱜᱼᱟ, ᱟᱵᱚ ᱠᱚᱲᱟ ᱦᱚᱯᱚᱱ ᱫᱚ᱾
ᱦᱳᱭ ᱦᱳᱭ ᱵᱟᱠᱷᱟᱱ ᱫᱚ ᱵᱟᱝ ᱞᱮᱠᱟᱜ ᱜᱮ ᱟᱫᱚ ᱟᱵᱚ ᱛᱚ ᱵᱟᱝᱵᱚᱱ ᱪᱟᱞᱟᱜ ᱜᱮᱭᱟ ᱟᱫᱚ ᱜᱚᱝᱠᱮ ᱚᱱᱠᱟ ᱦᱟᱸᱜ ᱱᱚᱝᱠᱟ ᱡᱮᱢᱚᱱ ᱢᱟᱨᱟᱜ ᱠᱚ ᱡᱩᱫᱤ ᱪᱟᱞᱟᱜ ᱵᱟᱲᱟ ᱦᱩᱭᱩᱜ ᱠᱷᱟᱱ ᱫᱚ ᱵᱤᱨ ᱥᱮᱱ᱾
ᱦᱮᱸ ᱦᱮᱸ ᱜᱚᱝᱠᱮ ᱪᱮᱫ ᱵᱤᱱ ᱞᱟᱹᱭ ᱠᱮᱭᱟ ᱵᱟᱝ ᱟᱸᱡᱚᱢ ᱞᱮᱱᱟ?
ᱞᱟᱹᱭ ᱫᱟᱞᱤᱧ ᱟᱫᱚ ᱠᱚᱲᱟ ᱦᱚᱯᱚᱱ ᱫᱚ ᱵᱟᱵᱧ ᱪᱟᱞᱟᱜᱼᱟ ᱛᱚ ᱟᱫᱷᱤᱱ ᱞᱫᱷᱮ ᱮᱸ ᱱᱚᱝᱠᱟᱱ ᱥᱚᱢ, ᱚᱠᱛᱚ ᱚᱠᱛᱚ ᱨᱮ ᱦᱚᱭᱛᱚ ᱢᱟᱦᱨᱟᱜ ᱠᱚ ᱪᱟᱞᱟᱣ ᱦᱩᱭ ᱠᱟᱱᱟ ᱰᱟᱝᱨᱟ ᱜᱩᱯ ᱜᱩᱯᱤ ᱠᱚ ᱠᱟᱰᱟ ᱜᱩᱯᱤ ᱠᱚ
ᱦᱮᱸ ᱦᱮᱸ ᱦᱮᱸ ᱟᱨ ᱱᱚᱝᱠᱟ ᱟᱵᱚ ᱥᱮᱸᱫᱽᱨᱟ ᱦᱚᱸᱵᱚᱱ ᱪᱟᱞᱟᱣ ᱵᱟᱲᱟᱜ ᱜᱮᱭᱟ ᱠᱚᱲᱟ ᱦᱚᱯᱚᱱ ᱫᱚ ᱡᱟᱹᱥᱛᱤ ᱠᱟᱭᱛᱮ ᱥᱮᱸᱫᱽᱨᱟ ᱜᱮ ᱡᱟᱹᱥᱛᱤ ᱠᱚᱲᱟ ᱜᱤᱫᱽ ᱦᱚᱯᱚᱱ ᱫᱚᱵᱚᱱ ᱪᱟᱞᱟᱜ
ᱦᱳᱭ ᱦᱳᱭ ᱟᱨ ᱥᱮᱸᱫᱽᱨᱟ ᱛᱚ ᱦᱟᱸᱜ ᱟᱵᱚ ᱵᱤᱨ-ᱵᱩᱨᱩ ᱠᱚᱨᱮᱜ ᱵᱚᱱ ᱥᱮᱸᱫᱽᱨᱟᱭᱟ
ᱦᱳᱭ ᱟᱨ ᱟᱵᱚ ᱢᱟ ᱵᱤᱨ-ᱵᱩᱨᱩ ᱫᱟᱨᱮ ᱱᱟᱹᱲᱤ ᱟᱥᱨᱟᱭ ᱛᱮᱜᱮ ᱦᱮᱱᱟᱜ ᱵᱚᱱᱟ ᱚᱱᱟ ᱫᱷᱩᱲᱤ ᱫᱷᱟᱹᱨ ᱨᱮ ᱚᱱᱟ ᱢᱟᱠᱷᱟᱱ ᱟᱵᱚ
ᱦᱳᱭ ᱦᱳᱭ ᱢᱟᱱᱮ ᱥᱮᱫᱟᱭ ᱦᱟᱯᱲᱟᱢ ᱥᱮᱫᱟᱭ ᱵᱤᱫᱟᱹᱞ ᱠᱷᱚᱱ ᱦᱤᱦᱤᱲᱤ ᱯᱤᱯᱤᱲᱤ ᱡᱟᱱᱟᱢ ᱠᱟᱛᱮᱜ ᱦᱮᱸ ᱩᱱ ᱩᱛᱟᱹᱨ ᱠᱷᱚᱱ ᱜᱮ
ᱫᱚ ᱚᱱᱮ ᱞᱟᱹᱭ ᱞᱮᱠᱷᱟᱱ ᱵᱤᱨ ᱵᱩᱨᱩ ᱜᱮ ᱟᱵᱚᱣᱟᱜ ᱵᱚᱸᱜᱟ ᱵᱩᱨᱩ ᱛᱷᱟᱱ ᱫᱚ ᱱᱟᱜ ᱾
ᱦᱚᱭ ᱦᱚᱭ ᱾
ᱟᱵᱚ ᱡᱟᱦᱟᱱᱟᱜ ᱜᱮᱵᱚᱱ ᱧᱟᱢ ᱠᱮᱜ ᱩᱱᱤ ᱫᱚ ᱟᱵᱚᱭᱤᱡ ᱩᱱᱤ ᱵᱚᱸᱜᱟ ᱞᱮᱠᱟᱭ ᱦᱩᱭᱮᱱᱟ ᱾
ᱫᱟᱨᱮ ᱦᱚᱸᱵᱚᱱ ᱵᱚᱸᱜᱟ ᱦᱟᱜ ᱫᱷᱤᱨᱤ ᱦᱚᱸᱵᱚᱱ ᱵᱚᱸᱜᱟ ᱦᱟᱜ ᱱᱚᱝᱠᱟᱱ ᱟᱭᱢᱟ ᱞᱮᱠᱟᱱᱟᱜ ᱵᱚᱱ ᱵᱚᱸᱜᱟ ᱟᱵᱚ ᱫᱚ ᱾ ᱡᱟᱦᱟᱸ ᱡᱤᱱᱤᱥ ᱟᱵᱚ ᱡᱤᱣᱤᱫᱟᱜ ᱜᱮᱵᱚᱱ ᱵᱚᱸᱜᱟ ᱦᱟᱜᱼᱟ ᱟᱵᱚ ᱫᱚ᱾
ᱦᱳᱭ ᱦᱳᱭ ᱟᱵᱚ ᱫᱚ, ᱟᱵᱚ ᱫᱚᱼᱼ ᱮ ᱯᱨᱚᱠᱤᱛᱤ ᱯᱩᱡᱟᱹ ᱛᱚ ᱜᱚᱢᱠᱮ ᱾ ᱦᱩᱸ, ᱟᱵᱚ ᱫᱚ ᱱᱚᱣᱟ ᱫᱷᱩᱲᱤ ᱫᱷᱟᱹᱨᱛᱤ ᱜᱮᱵᱚᱱ ᱵᱚᱸᱜᱟᱣᱟᱜᱼᱟ ᱾ ᱩᱱᱤ ᱜᱮ ᱟᱭᱳ ᱩᱱᱤ ᱜᱮ ᱵᱟᱵᱟ ᱦᱩᱸ ᱾ ᱦᱚᱭ ᱦᱚᱭ ᱾
ᱤᱱᱟᱹ ᱛᱮᱜᱮ ᱥᱩᱠ ᱟᱨ ᱱᱤᱨᱟᱹᱭ ᱨᱮᱵᱚᱱ ᱛᱟᱦᱮᱱᱟ ᱤᱱᱟᱹ ᱛᱮᱜᱮ ᱟᱵᱚ ᱫᱚ ᱾
ᱦᱳᱭ ᱦᱳᱭ ᱛᱟᱦᱞᱮ ᱜᱚᱝᱠᱮ ᱟᱯᱮ ᱟᱹᱛᱩ ᱫᱤᱥᱚᱢ ᱫᱚᱼᱼ ᱚᱠᱟ ᱯᱚᱱᱚᱛ ᱨᱮ ᱯᱟᱲᱟᱜ ᱠᱟᱱ ᱛᱟ ᱯᱮᱭᱟ ᱾
ᱜᱚᱝᱠᱮ ᱟᱫᱚ ᱟᱵᱚ ᱜᱟᱭᱤᱰ ᱞᱟᱭᱤᱱ ᱛᱮᱢᱟ ᱱᱚᱝᱠᱟ ᱟᱹᱛᱩ ᱫᱤᱥᱚᱢ ᱠᱚᱫᱚ ᱵᱟᱝ ᱞᱟᱹᱭᱩᱜᱚᱜᱼᱟ ᱾ ᱛᱚ ᱦᱟᱱᱛᱮ ᱜᱟᱯᱟᱞ ᱢᱟᱨᱟᱝ ᱥᱮᱱ ᱜᱮ ᱢᱟᱲᱟᱝ ᱛᱟᱵᱚᱱ ᱵᱤᱱ ᱾
ᱟᱪᱪᱷᱟ, ᱦᱮᱸ ᱟᱫᱚ ᱜᱚᱝᱠᱮ ᱛᱟᱦᱞᱮ ᱚᱱᱠᱟᱱ ᱫᱟᱲᱟᱱ ᱡᱟᱭᱜᱟ ᱠᱚ ᱪᱮᱫ ᱠᱚ ᱢᱮᱱᱟᱜ ᱟᱠᱟᱫᱟ ᱾
ᱫᱟᱲᱟᱱ ᱦᱚᱭ, ᱦᱚᱭ ᱜᱚᱝᱠᱮ ᱫᱟᱰᱟᱱ ᱡᱟᱭᱜᱟ ᱠᱚᱫᱚ ᱟᱹᱰᱤ ᱟᱭᱢᱟ ᱞᱮᱠᱟᱜ ᱜᱮ ᱦᱮᱱᱟᱜ ᱟᱠᱟᱜᱼᱟ ᱾ ᱡᱟᱦᱟ ᱞᱮᱠᱟ ᱟᱵᱚ ᱱᱚᱝᱠᱟ ᱰᱮᱢ ᱠᱚᱠᱚ ᱢᱮᱛᱟᱜᱼᱟ ᱚᱱᱠᱟᱱ ᱡᱟᱭᱜᱟ ᱾ ᱠᱚ ᱦᱮᱱᱟᱜ ᱟᱠᱟᱜᱼᱟ, ᱧᱮ ᱧᱮᱞ ᱞᱮᱠᱟᱱ ᱡᱟᱭᱜᱟ ᱠᱚ ᱦᱮᱱᱟᱜ ᱟᱠᱟᱜ-ᱟ ᱟᱹᱰᱤ ᱞᱮᱠᱟᱱᱟᱜ ᱾
ᱦᱳᱭ ᱦᱳᱭ ᱦᱳᱭ ᱾ ᱟᱫᱚ ᱛᱟᱦᱞᱮ ᱠᱷᱟᱱ ᱜᱚᱝᱠᱮ, ᱪᱟᱞᱟᱣ ᱦᱳᱭᱼᱼ ᱠᱚᱜᱟ ᱚᱱᱛᱮ ᱦᱚᱸ ᱵᱟᱝ ᱥᱮᱱ ᱦᱩᱭᱩ ᱠᱟᱱᱟ ᱟᱫᱚ ᱠᱟᱹᱴᱤᱡ ᱦᱚᱨ ᱰᱟᱦᱟᱨ ᱠᱚ ᱠᱟᱹᱴᱤᱡ ᱮᱢ ᱞᱟᱹᱭ ᱞᱮᱠᱼᱼ ᱠᱷᱟᱱ ᱚᱠᱟ ᱴᱟᱜ ᱛᱮ ᱥᱮᱱ ᱞᱮᱱᱠᱷᱟᱱ ᱵᱷᱟᱞᱤᱜᱼᱟ ᱾
ᱜᱚᱝᱠᱮ ᱚᱱᱟ ᱫᱚ ᱱᱟᱜ ᱟᱵᱚ ᱚᱠᱛᱚ ᱜᱮ ᱱᱟᱜ ᱮ ᱞᱟᱹᱭᱟ ᱦᱟᱜ ᱛᱤᱱ ᱡᱚᱠᱷᱚᱱ ᱟᱵᱤᱱᱟᱜ ᱫᱚᱨᱼᱼ ᱠᱟᱨ ᱩᱱ ᱡᱚᱠᱷᱚᱱ ᱱᱟᱜ ᱚᱱᱟ ᱠᱚ ᱫᱚᱸᱧ ᱞᱟᱹᱭ ᱟᱵᱤᱱᱟ ᱛᱚ ᱱᱤᱛᱚᱜ ᱫᱚ ᱱᱟᱜᱼᱼ ᱵᱟᱫᱽ ᱵᱟᱹᱠᱤ ᱟᱵᱚ ᱱᱚᱣᱟ ᱡᱟᱦᱟ ᱥᱟᱛᱟᱢ ᱤᱫᱤᱭᱟᱛᱮᱫ ᱜᱮᱞᱟᱝ ᱨᱚᱯᱚᱲᱟ ᱾
ᱦᱳᱭ ᱦᱳᱭ ᱟᱫᱚᱼᱼ ᱦᱩᱸ ᱛᱟᱦᱞᱮ ᱚᱱᱠᱟ ᱜᱚᱝᱠᱮ ᱟᱯᱮ ᱥᱮᱱ ᱫᱚ ᱯᱚᱨᱚᱵᱽ ᱯᱩᱱᱟᱹᱭ ᱠᱚ ᱪᱮᱫ ᱠᱚᱯᱮ ᱢᱟᱱᱟᱣ ᱜᱮᱭᱟ?
ᱯᱚᱨᱚᱵᱽ ᱯᱩᱱᱟᱹᱭ ᱠᱚᱫᱚ ᱡᱟᱦᱟ ᱞᱮᱠᱟ ᱟᱵᱚ ᱜᱮᱞ ᱵᱟᱨ ᱪᱟᱸᱫᱳ ᱨᱮ ᱜᱮᱞ ᱵᱟᱨ ᱜᱚᱴᱟᱝ ᱟᱵᱚᱣᱟᱜ ᱵᱚᱸᱜᱟ ᱦᱮᱱᱟᱜ ᱟᱠᱟᱜᱼᱟ ᱚᱱᱠᱟᱼᱼ ᱚᱱᱠᱟᱛᱮ ᱮ ᱟᱫᱚ ᱟᱵᱚ ᱢᱟ ᱵᱷᱤᱱᱟᱹ ᱵᱷᱤᱱᱟᱹ ᱯᱚᱱᱚᱛᱼᱼ ᱵᱷᱤᱱᱟᱹ ᱵᱷᱤᱱᱟ, ᱴᱚᱴᱷᱟ ᱟᱫᱚᱼᱼ ᱠᱤᱪᱷᱩ ᱡᱟᱭᱜᱟ ᱨᱮᱫᱚ ᱟᱞᱮ ᱦᱚᱸ ᱠᱤᱪᱷᱩ ᱫᱚᱞᱮ ᱢᱟᱱᱟᱣ ᱢᱟᱱᱟᱣᱮᱼᱟ ᱾ ᱠᱤᱪᱷᱩ ᱫᱚ ᱱᱟᱜ ᱟᱞᱮ ᱦᱚᱸ ᱚᱱᱠᱟ ᱫᱚ ᱪᱮᱫ ᱞᱮᱠᱟ ᱵᱟᱝ ᱞᱮ ᱥᱮᱴᱮᱡ ᱟᱠᱟᱜᱼᱟ ᱱᱟᱜ ᱾
ᱦᱚᱭ ᱦᱚᱭ, ᱚᱱᱠᱟ ᱜᱮ ᱟᱞᱮ ᱥᱮᱱ ᱦᱚᱸ ᱜᱚᱝᱠᱮ ᱾ ᱦᱮᱸ ᱟᱞᱮ ᱦᱚᱸ ᱠᱤᱪᱷᱩ ᱞᱮ ᱢᱟᱱᱟᱣ ᱮᱫᱟ ᱚᱱᱠᱟ ᱟᱨᱼᱼ ᱠᱤᱪᱷᱩ ᱟᱞᱮ ᱦᱚᱸ ᱵᱟᱝ ᱥᱮᱴᱮᱡ ᱟᱠᱟᱫᱟ ᱦᱮᱸ ᱟᱫᱚ ᱚᱠᱟ ᱴᱟᱜ ᱴᱚᱴᱷᱟ ᱨᱮ ᱚᱠᱟ ᱞᱮᱠᱟ ᱵᱚᱱ ᱠᱚᱨᱟᱣᱟ ᱾
ᱦᱳᱭ ᱟᱫᱚ ᱞᱟᱹᱭ ᱞᱮᱠᱷᱟᱱ ᱟᱵᱚ ᱥᱟᱱᱛᱼᱼ ᱛᱟᱲ ᱫᱚ ᱵᱚᱱ ᱪᱷᱟᱹᱛᱤᱭᱟᱹᱣ ᱥᱟᱹᱨᱤ ᱟᱠᱟᱱ ᱞᱮᱠᱟ ᱜᱮ ᱱᱟᱜ ᱜᱚᱴᱟ ᱜᱚᱴᱟ ᱯᱚᱱᱚᱛ ᱨᱮᱜᱮ ᱦᱮᱱᱟᱜ ᱵᱚᱱᱟ ᱾
ᱦᱚᱭ ᱦᱚᱭ ᱦᱚᱭ ᱦᱮᱸ ᱛᱟᱦᱞᱮ ᱟᱫᱚ ᱥᱚᱨᱦᱟᱭ ᱠᱚᱫᱚ ᱜᱚᱝᱠᱮ ᱪᱮᱫ ᱞᱮᱠᱟ ᱯᱮ ᱢᱟᱱᱟᱣ ᱜᱮᱭᱟ?
ᱥᱚᱨᱦᱟᱭ ᱠᱚᱫᱚ ᱜᱚᱝᱠᱮ ᱡᱟᱦᱟ ᱞᱮᱠᱟ ᱟᱵᱚᱣᱟᱜᱼᱼ ᱯᱩᱨᱫᱷᱩᱞ ᱠᱚ ᱟᱨ ᱵᱟᱝ ᱟᱵᱚ ᱨᱮᱱ ᱦᱟᱯᱲᱟᱢ ᱠᱚ ᱡᱟᱦᱟ ᱞᱮᱠᱟ ᱠᱚ, ᱢᱟᱱᱟᱣ ᱵᱟᱛᱟᱣ ᱟᱹᱜᱩᱼᱼ ᱚᱱᱠᱟ ᱞᱮᱠᱟ ᱜᱮ ᱱᱟᱜ ᱞᱮ ᱢᱟᱱᱟᱣ ᱵᱟᱛᱟᱣ ᱮᱜᱼᱟ ᱟᱵᱚᱣᱟᱜ ᱮᱱᱮᱡ ᱥᱮᱨᱮᱧ ᱟᱵᱚᱣᱟᱜ ᱥᱟᱯᱟᱵ ᱠᱚᱛᱮ ᱜᱮ ᱦᱟᱸᱜ᱾
ᱦᱳᱭ ᱦᱳᱭ ᱟᱫᱚ ᱡᱮᱢᱚᱱ ᱟᱹᱰᱤ ᱜᱟᱱ ᱟᱹᱛᱳ ᱠᱚᱨᱮ ᱥᱮ ᱴᱚᱴᱷᱟ ᱠᱚᱨᱮ ᱧᱮᱞ ᱚᱜ ᱚᱱᱟ ᱜᱚᱝᱠᱮ ᱡᱟᱦᱟ ᱟᱵᱚᱣᱟᱜ ᱢᱮᱱᱟᱜ ᱟᱠᱟᱜ ᱢᱚᱬᱮ ᱥᱤᱧ ᱢᱚᱬᱮ ᱧᱤᱫᱟᱹ ᱦᱮᱸ, ᱟᱫᱚ ᱚᱱᱟ ᱜᱮ ᱱᱤᱛᱳᱜ ᱫᱚ ᱧᱮᱞ ᱚᱜ ᱠᱟᱱᱟ ᱱᱚᱝᱠᱟ ᱟᱨ ᱱᱮᱛᱟᱨ ᱫᱚ ᱟᱭᱢᱟ ᱛᱮ ᱠᱷᱟᱴᱚ ᱟᱠᱟᱫᱟ ᱠᱚ ᱢᱟᱱᱮ ᱯᱮ ᱢᱟᱦᱟ ᱠᱚ ᱢᱟᱱᱟᱣ ᱮᱫᱟ ᱢᱚᱬᱮ ᱥᱤᱧ ᱢᱚᱬᱮ‌ ᱧᱤᱫᱟᱹ ᱫᱚ᱾ ᱵᱟᱝ ᱠᱚ ᱢᱟᱱᱟᱣ ᱫᱟ᱾ ᱟᱫᱚ ᱟᱯᱮ ᱫᱚ ᱚᱠᱟ ᱞᱮᱠᱟ ᱜᱚᱝᱠᱮ ᱱᱤᱛ ᱦᱚᱸ ᱢᱚᱬᱮ ᱢᱚᱬᱮ ᱧᱤᱫᱟᱹ ᱜᱮᱯᱮ ᱢᱟᱱᱟᱣ ᱫᱟ ᱥᱮ
ᱵᱟᱝ ᱜᱮ ᱜᱚᱝᱠᱮ ᱟᱞᱮ ᱫᱚ ᱱᱮᱛᱟᱨ ᱫᱚ ᱦᱟᱸᱜ ᱚᱱᱠᱟ ᱫᱚ ᱵᱟᱞᱮ ᱢᱟᱱᱟᱣ ᱟᱵᱤᱱ ᱡᱟᱦᱟ ᱞᱮᱠᱟ ᱵᱤᱱ ᱞᱟᱹᱭ ᱠᱮᱜᱼᱟ ᱚᱱᱠᱟ ᱫᱚ ᱦᱟᱸᱜ ᱢᱚᱬᱮ ᱥᱤᱧ ᱢᱚᱬᱮ ᱧᱤᱫᱟᱹ ᱧᱤᱫᱟᱹ ᱵᱟᱝ ᱜᱮ᱾ ᱛᱚ ᱟᱞᱮ ᱦᱚᱸ ᱟᱹᱵᱤᱱ ᱡᱟᱦᱟ ᱞᱮᱠᱟ ᱵᱤᱱ ᱞᱟᱹᱭ ᱠᱮᱫ ᱯᱮ ᱢᱟᱦᱟ ᱠᱤ ᱵᱟᱨ ᱢᱟᱦᱟ ᱚᱱᱠᱟ ᱢᱟᱱᱟᱣ ᱮᱜᱼᱟ ᱞᱮ, ᱡᱟᱦᱟ ᱯᱳᱭᱞᱳ ᱫᱤᱱ ᱫᱚ ᱱᱟᱜ ᱟᱵᱚ ᱜᱟᱹᱭ ᱪᱩᱢᱟᱹᱲ ᱠᱚ ᱱᱚᱝᱠᱟ, ᱱᱚᱝᱠᱟ ᱱᱟᱜ ᱠᱟᱹᱢᱤ ᱦᱚᱨᱟ ᱠᱚ ᱛᱟᱦᱮᱱᱟ᱾
ᱦᱳᱭ ᱦᱳᱭ᱾
ᱟᱨ ᱟᱯᱮ ᱥᱮᱱ ᱫᱚ ᱱᱟᱜ ᱜᱚᱝᱠᱮ ᱚᱠᱟ ᱞᱮᱠᱟ?
ᱜᱚᱝᱠᱮ ᱟᱞᱮ ᱥᱮᱱ ᱦᱚᱸ ᱱᱤᱛᱚᱜ ᱫᱚ ᱞᱮ ᱠᱷᱟᱴᱚ ᱟᱠᱟᱫᱟ ᱦᱟᱸᱜ, ᱚᱱᱠᱟ ᱢᱚᱬᱮ ᱢᱚᱬᱮ ᱢᱟᱦᱟ ᱫᱚ ᱵᱟᱝ ᱢᱟᱱᱟᱣ ᱦᱩᱭᱩᱜ ᱠᱟᱱᱟ ᱯᱩᱱ ᱢᱟᱦᱟ ᱢᱟᱱᱟᱣ ᱦᱩᱭᱩᱜ ᱠᱟᱱᱟ᱾ ᱚᱱᱠᱟ ᱩᱢ ᱢᱟᱦᱟ ᱛᱟᱯᱚᱨᱮ ᱦᱩᱭᱩᱜ ᱠᱟᱱᱟ ᱵᱚᱸᱜᱟ ᱢᱟᱦᱟ᱾ ᱦᱮᱸ ᱠᱷᱩᱱᱴᱟᱹᱣ ᱢᱟᱦᱟ ᱠᱷᱩᱱᱴᱟᱹᱣ ᱢᱟᱦᱟ ᱛᱟᱯᱚᱨᱮ ᱡᱟᱞᱮ ᱢᱟᱦᱟ ᱟᱫᱚ ᱡᱟᱞᱮ ᱢᱟᱦᱟ ᱫᱚ ᱦᱟᱸᱜ ᱵᱟᱝ ᱢᱟᱱᱟᱣ ᱦᱩᱭᱩᱜ ᱠᱟᱱᱟ ᱜᱚᱢᱠᱮ᱾
ᱟᱪᱪᱷᱟ ᱛᱚ ᱜᱚᱝᱠᱮ ᱚᱱᱟ ᱫᱚ ᱚᱱᱮ ᱡᱟᱦᱟᱸ ᱵᱤᱱ ᱞᱟᱹᱭᱠᱮᱜ ᱱᱤᱛᱵᱟᱨ ᱫᱚ ᱚᱱᱟ ᱠᱚᱫᱚ ᱟᱹᱰᱤ ᱞᱟᱹᱠᱛᱤ ᱞᱟᱹᱠᱛᱤᱭᱟᱱ ᱡᱤᱱᱤᱥ ᱦᱚᱲ ᱦᱚᱯᱚᱱ ᱠᱚ ᱢᱟᱱᱟᱣ ᱵᱟᱛᱟᱣ ᱫᱚ ᱟᱹᱰᱤ ᱞᱟᱹᱠᱛᱤᱭᱟᱱ ᱡᱤᱱᱤᱥ ᱠᱟᱱᱟ ᱚᱱᱟ ᱠᱚᱫᱚ᱾
ᱦᱳᱭ ᱦᱳᱭ ᱟᱫᱚ ᱟᱵᱚ ᱦᱳᱭ ᱞᱟᱹᱭᱵᱤᱱ ᱢᱟ ᱟᱵᱮᱱ,
ᱤᱧ ᱞᱟᱹᱭ ᱟᱵᱚ ᱦᱚᱲ ᱦᱚᱯᱚᱱ ᱠᱚᱫᱚ ᱵᱤᱥᱮᱥ ᱠᱟᱭᱛᱮ ᱟᱵᱚ ᱢᱟᱱᱟᱣ ᱵᱟᱛᱟᱣ ᱵᱟᱝ ᱠᱷᱟᱹᱛᱤᱨ ᱠᱷᱟᱹᱛᱤᱨ ᱟᱵᱚ ᱟᱹᱰᱤ ᱜᱟᱱ ᱞᱮᱠᱟᱱ ᱡᱟᱭᱜᱟ ᱨᱮᱵᱚᱱ ᱮᱴᱠᱮᱴᱚᱬᱮ ᱨᱮᱵᱚᱱ ᱧᱩᱨᱩᱜ ᱠᱟᱱᱟ᱾ ᱱᱚᱣᱟ ᱠᱚ ᱡᱤᱱᱤᱥ ᱵᱟᱵᱚᱱ ᱢᱟᱱᱟᱣ ᱛᱮ᱾
ᱦᱳᱭ ᱜᱚᱝᱠᱮ ᱢᱟᱱᱮ ᱱᱚᱣᱟ ᱫᱚ ᱱᱚᱝᱠᱟ ᱠᱟᱱᱟ ᱟᱵᱚᱣᱟᱜ ᱟᱹᱨᱤᱪᱟᱹᱞᱤ ᱟᱵᱚᱣᱟᱜ ᱫᱮᱵᱟᱥᱮᱵᱟ ᱵᱚᱸᱜᱟ ᱵᱩᱨᱩ ᱟᱵᱚ ᱡᱩᱫᱤ ᱵᱟᱵᱚᱱ ᱢᱟᱱᱟᱣᱟ ᱛᱟᱦᱚᱞᱮ ᱟᱵᱚᱣᱟᱜ ᱩᱯᱨᱩᱢ ᱢᱤᱫᱴᱮᱱ ᱵᱟᱝ ᱛᱟᱦᱮᱱ ᱛᱟᱵᱚᱱᱟ᱾ ᱞᱟᱠᱪᱟᱨ ᱵᱟᱝ ᱛᱟᱦᱮᱱ ᱠᱟᱱᱟ ᱛᱟᱦᱚᱞᱮ ᱠᱷᱟᱱ ᱫᱚ ᱟᱵᱚ ᱦᱟᱯᱴᱟᱢ ᱠᱚ ᱡᱟᱦᱟᱸ ᱠᱚ ᱠᱚᱨᱟᱣ ᱟᱜᱩᱠᱟᱫ ᱱᱤᱛᱚᱜ ᱟᱵᱚ ᱵᱟᱵᱚᱱ ᱠᱚᱨᱟᱣ ᱮᱫᱟ᱾ ᱛᱟᱯᱚᱨᱮ ᱟᱵᱚ ᱠᱷᱚᱱ ᱛᱟᱭᱚᱢ ᱛᱮ ᱡᱟᱦᱟᱸᱭ ᱠᱚ ᱦᱤᱡᱩᱜ ᱠᱟᱱ ᱯᱚᱝᱲᱟ, ᱯᱚ-ᱯᱚᱝᱲᱟ ᱦᱮᱸ ᱩᱱᱠᱩ ᱦᱚᱸ ᱵᱟᱝᱠᱚ ᱠᱚᱨᱟᱣᱟ ᱛᱟᱦᱚᱞᱮ ᱟᱵᱚ ᱩᱯᱩᱨᱩᱢ ᱫᱚ ᱟᱫᱚ ᱵᱚᱱ ᱟᱫ ᱤᱫᱤᱭᱟ ᱚᱸᱰᱮ ᱜᱮ᱾
ᱦᱳᱭ ᱟᱫᱚᱢ ᱚᱱᱮ ᱟᱵᱤᱱ ᱵᱤᱱ ᱞᱟᱹᱭ ᱠᱮᱫᱟ ᱟᱵᱚ ᱡᱩᱫᱤ ᱟᱵᱚᱜ ᱜᱮ ᱡᱩᱫᱤ ᱵᱟᱵᱚᱱ ᱩᱥᱟᱹᱨᱟ ᱠᱤ ᱵᱟᱵᱚᱱ ᱢᱟᱲᱟᱝ ᱥᱮᱱ ᱵᱟᱵᱚᱱ ᱞᱟᱦᱟᱭᱟ ᱛᱚᱵᱮ ᱟᱵᱚᱨᱮᱱ ᱜᱟᱲᱟ ᱠᱚ ᱪᱮᱫ ᱠᱚ ᱧᱮᱞᱟ ᱪᱮᱫ ᱠᱚ ᱧᱮᱞ ᱪᱮᱫᱚᱜᱼᱟ ᱩᱱᱠᱩ᱾
ᱦᱳᱭ ᱦᱳᱭ ᱫᱤᱭᱮ ᱟᱵᱚᱣᱟᱜ ᱩᱯᱩᱨᱩᱢ ᱟᱵᱚᱣᱟᱜ ᱩᱯᱨᱩᱢ ᱜᱮ ᱵᱟᱝ ᱛᱟᱦᱮᱱ ᱛᱟᱵᱚᱱᱟ᱾
ᱦᱩᱸ ᱟᱵᱚᱨᱮᱱ ᱜᱟᱲᱟ ᱜᱮ ᱡᱩᱫᱤ ᱩᱱᱠᱩ ᱠᱚ ᱢᱮᱱᱟ ᱟᱞᱮ ᱢᱟ ᱩᱱᱠᱩ ᱵᱟᱞᱮ ᱧᱮᱞ ᱠᱟᱣᱱᱟ ᱟᱞᱮ ᱵᱟᱵᱟ ᱟᱹᱠᱤᱱᱟᱜ ᱡᱤᱭᱚᱱ ᱨᱮᱢᱟ ᱱᱚᱝᱠᱟ ᱟᱠᱚ ᱯᱚᱨᱚᱵᱽ ᱯᱩᱱᱟᱹᱭ ᱠᱚ ᱢᱟᱱᱟᱣᱟ ᱟᱞᱮ ᱢᱟ ᱵᱟᱞᱮ ᱧᱮᱞ ᱥᱮᱬᱟ ᱟᱠᱟᱜ ᱟᱭ᱾
ᱦᱳᱭ᱾ ᱦᱳᱭ ᱦᱳᱭ, ᱟᱨ ᱟᱵᱚ ᱧᱮᱞ ᱠᱟᱛᱮᱫ ᱜᱮ ᱦᱟᱸᱜ ᱱᱟᱦᱟᱜ ᱯᱚᱝᱲᱟ ᱯᱚᱨ ᱫᱚ ᱦᱟᱸᱜ ᱠᱚ ᱥᱮᱬᱟᱭᱟ ᱚᱱᱟ ᱠᱚᱫᱚ᱾
ᱦᱳᱭ᱾ ᱟᱫᱚ ᱜᱚᱝᱠᱮ ᱟᱫᱚ ᱪᱮᱫ ᱞᱮᱠᱟ- ᱚᱱᱠᱟ ᱱᱮᱛᱟᱨ ᱡᱩᱜᱽ ᱨᱮᱱ ᱦᱚᱲ ᱫᱚ ᱢᱟᱱᱮ ᱵᱟᱡᱟᱨ ᱠᱚᱨᱮ ᱠᱚ ᱛᱟᱦᱮᱸᱭᱮᱱᱟ, ᱢᱟᱱᱮ ᱟᱠᱚᱣᱟᱜ ᱞᱮᱠᱟᱱ ᱵᱟᱡᱟᱨ ᱨᱮ ᱛᱟᱦᱮᱸᱞᱮᱠᱟ ᱡᱤᱭᱚᱱ ᱟᱠᱚ ᱠᱚ ᱪᱟᱹᱞᱩᱭᱮᱫᱟ ᱟᱫᱚ ᱚᱱᱟ ᱠᱚᱨᱮ ᱟᱵᱤᱱ ᱢᱤᱫ ᱵᱟᱨ ᱠᱟᱛᱷᱟ ᱠᱟᱹᱡ ᱵᱤᱱ ᱞᱟᱹᱭ ᱞᱮᱠᱷᱟᱱ ᱱᱟᱯᱟᱭ ᱠᱚᱜᱼᱟ?
ᱦᱮᱸ ᱟᱫᱚ ᱜᱚᱝᱠᱮᱞᱤᱧ ᱞᱟᱹᱭᱮᱫᱟ ᱞᱟᱹᱠᱛᱤ ᱫᱚ ᱪᱟᱞᱟᱣ ᱫᱚ ᱚᱱᱛᱮ ᱦᱚᱸ ᱵᱟᱡᱟᱨ ᱥᱮᱱ ᱦᱚᱸ ᱪᱟᱞᱟᱣ ᱫᱚᱨᱠᱟᱨ, ᱠᱟᱱᱟ ᱡᱚᱛᱚ ᱜᱮ᱾ ᱢᱮᱱᱠᱷᱟᱱ ᱱᱚᱜᱼᱚᱭ ᱡᱮ ᱟᱵᱚᱣᱟᱜ ᱟᱹᱨᱤᱪᱟᱹᱞᱤ ᱦᱮᱸ,
ᱦᱮᱸ᱾
ᱚᱱᱟ ᱫᱚ ᱟᱨ ᱥᱚᱲᱮᱭᱮᱫᱟᱠᱚ ᱟᱵᱚᱣᱟᱜ ᱥᱟᱶᱛᱮ ᱵᱟᱡᱟᱨ ᱨᱮᱱᱟᱜ ᱡᱟᱦᱟᱸ ᱡᱟᱦᱟᱸ ᱢᱮᱱᱟᱜ ᱟᱠᱟᱫ ᱦᱮᱸ, ᱚᱱᱟ ᱠᱚᱦᱚ ᱢᱮᱥᱟᱭᱮᱫᱟ ᱢᱮᱱᱠᱷᱟᱱ ᱚᱱᱟ ᱠᱚᱫᱚ ᱵᱟᱭ ᱜᱟᱱᱚᱜᱼᱟ, ᱟᱵᱚ ᱫᱚ ᱟᱵᱚᱣᱟᱜ ᱫᱚ ᱮᱠᱟᱞᱜᱮ ᱵᱷᱮᱜᱟᱨ ᱜᱮᱭᱟ ᱩᱱᱠᱩ ᱠᱷᱚᱱ ᱫᱚ ᱡᱚᱛᱚ ᱠᱷᱚᱱ ᱜᱮ ᱟᱵᱚᱣᱟᱜ ᱫᱚ ᱵᱷᱮᱜᱟᱨ ᱜᱮᱭᱟ᱾ ᱦᱮᱸ ᱦᱮᱸ ᱛᱟᱦᱚᱞᱮ ᱤᱧ ᱟᱹᱞᱤᱧ ᱫᱚᱞᱤᱧ ᱞᱟᱹᱭᱟ ᱱᱚᱣᱟ ᱟᱵᱚᱣᱟᱜ ᱡᱟᱦᱟᱸ ᱯᱚᱨᱚᱵᱽ ᱯᱩᱱᱟᱹᱭ ᱠᱚ ᱢᱮᱱᱟᱜ ᱠᱟᱫᱟ ᱵᱚᱸᱜᱟ ᱵᱩᱨᱩ ᱚᱱᱟ ᱠᱚᱫᱚ ᱦᱮᱡ